ᱡᱚᱦᱟᱨ ᱜᱮ,
ᱦᱮᱸ ᱡᱚᱦᱟᱨ ᱜᱮ, ᱡᱚᱦᱟᱨ ᱜᱮ
ᱦᱮᱸ ᱟᱹᱞᱤᱧᱟᱜ ᱨᱚᱲ ᱯᱳᱥᱴᱚ ᱵᱤᱱ ᱟᱸᱡᱚᱢᱮᱫᱼᱟ ᱥᱮ? ᱦᱩᱸ ᱩᱸ, ᱪᱮᱫ ᱠᱚᱢ ᱪᱤᱠᱟᱹ ᱵᱟᱲᱟᱭ ᱫᱟ ᱛᱟᱞᱦᱮ?
ᱪᱤᱠᱟᱹ ᱵᱚᱞᱛᱮ ᱱᱚᱜᱼᱚᱭ ᱮᱱᱟᱝ ᱫᱚ ᱠᱟᱹᱴᱤᱡ ᱠᱷᱮᱛ ᱥᱮᱫ ᱞᱤᱧ ᱪᱟᱞᱟᱣ ᱞᱮᱱᱟ ᱥᱤ ᱵᱟᱲᱟ ᱠᱮᱫᱼᱟᱞᱤᱧ ᱾
ᱟᱪᱪᱷᱟ ᱟᱪᱪᱷᱟ।
ᱟᱨ ᱱᱤᱛᱚᱜ ᱫᱚ ᱢᱮᱨᱚᱢ ᱠᱚ ᱢᱮᱱᱟᱜ ᱠᱚᱣᱟ ᱢᱮᱨᱚᱢ ᱠᱚᱞᱤᱧ ᱟᱲᱟᱜ ᱟᱠᱟᱫ ᱠᱚᱣᱟ।
ᱚᱻ
ᱟᱨ ᱨᱚᱦᱚᱭ ᱵᱟᱲᱟᱭᱮᱫ ᱟᱠᱚᱛᱚ ᱟᱫᱚ ᱱᱩᱠᱩ ᱦᱚᱸᱛᱚ ᱧᱮᱞ ᱦᱩᱭᱩᱜᱼᱟ ᱾
ᱦᱮ, ᱸ ᱦᱮᱸ, ᱦᱮᱸ, ᱦᱮᱸ।
ᱟᱨ ᱩᱱᱟᱹᱜ ᱜᱟᱱ ᱢᱮᱨᱚᱢ ᱛᱚ ᱢᱟᱱᱮ ᱯᱟᱞᱟ ᱛᱮᱦᱚᱸ ᱵᱟᱝᱠᱚ ᱠᱩᱲᱟᱹᱜᱼᱟ ᱾
ᱚᱻ ᱢᱟᱱᱮ ᱫᱷᱮᱨ ᱜᱮᱵᱤᱱ ᱪᱟᱥ ᱟᱠᱟᱫ ᱠᱚᱣᱟ ᱵᱟᱝ?
ᱦᱮᱸ ᱰᱷᱮᱨ ᱜᱮ, ᱢᱮᱱᱟᱜ ᱠᱚᱣᱟ ᱵᱟᱭᱤᱥᱴᱤ ᱜᱟᱱ ᱾
ᱚ ᱢᱟᱱᱮ ᱟᱹᱰᱤ ᱩᱛᱟᱹᱨ᱾
ᱦᱮᱸ ᱠᱷᱟᱹᱥᱤ ᱢᱮᱱᱟᱜ ᱠᱚᱣᱟ ᱠᱷᱟᱹᱥᱤ ᱢᱮᱱᱟᱜ ᱠᱚᱣᱟ ᱟᱴᱴᱤ ᱜᱟᱱ᱾
ᱚ ᱟᱨ ᱠᱷᱟᱹᱥᱤ ᱨᱮᱱᱟᱜ ᱫᱟᱢ ᱛᱚ ᱵᱷᱟᱜᱤ ᱪᱟᱞᱟᱜ ᱠᱟᱱᱟ ᱱᱤᱛᱚᱜ ᱦᱚᱸ᱾
ᱦᱮᱸ ᱦᱩᱸ ᱟᱫᱚ ᱵᱟᱹᱞᱤᱧ ᱟᱠᱷᱨᱤᱧ ᱟᱠᱟᱫ ᱠᱚᱣᱟ ᱫᱚᱦᱚ ᱠᱚᱜᱮᱭᱟᱞᱤᱧ ᱦᱟᱯᱮ ᱟᱨ ᱠᱟᱹᱴᱤᱡ ᱞᱤᱧ ᱞᱟᱹᱴᱩ ᱦᱚᱪᱚ ᱟᱠᱚ ᱠᱟᱱᱟ᱾
ᱚᱸᱻ ᱦᱮᱸ ᱛᱚ ᱢᱤᱫ ᱥᱟᱶᱛᱮ ᱦᱚᱭ ᱛᱳ ᱵᱤᱱ ᱟᱹᱠᱷᱨᱤᱧ ᱠᱚᱣᱟ ᱚᱱᱟᱵᱤᱱ ᱯᱞᱮᱱ ᱠᱟᱫᱟ ᱵᱟᱝ?
ᱦᱳᱭ ᱰᱷᱮᱨ ᱧᱚᱜ ᱯᱚᱭᱥᱟ ᱧᱟᱢᱚᱜᱼᱟ ᱮᱲᱮᱠᱷᱟᱱ᱾
ᱦᱮᱸ, ᱦᱩᱸ ᱦᱩᱸ ᱦᱩᱸᱻ ᱟᱪᱪᱷᱟ ᱟᱵᱤᱱ ᱫᱚ ᱢᱟᱱᱮ ᱚᱠᱟ ᱢᱟᱱᱮ ᱪᱮᱫᱠᱟ ᱵᱷᱟᱵᱛᱮᱵᱤᱱ ᱪᱟᱥ ᱟᱠᱟᱫ ᱠᱚᱣᱟ? ᱢᱟᱱᱮ ᱞᱟᱹᱭ ᱫᱟᱹᱠᱤᱱ ᱦᱟᱸᱱᱮ ᱡᱮᱱᱚ ᱯᱷᱟᱨᱢ ᱥᱤᱥᱴᱮᱢ ᱥᱮ ᱱᱚᱝᱠᱟ ᱚᱲᱟᱜ ᱠᱚᱨᱮ ᱜᱮ?
ᱵᱟ ᱚᱲᱟᱜ ᱫᱚ ᱚᱲᱟᱜ ᱠᱚᱨᱮ ᱜᱮ ᱠᱤᱱᱛᱩ ᱢᱟᱱᱮ ᱩᱱᱠᱩ ᱢᱮᱨᱚᱢ ᱞᱟᱹᱜᱤᱫ ᱟᱨᱚ ᱟᱞᱟᱫᱟ ᱮᱴᱨᱟ ᱚᱲᱟᱜ ᱟᱨᱠᱤ᱾
ᱟᱪᱪᱷᱟ ᱟᱪᱷᱟ
ᱟᱨ ᱢᱟᱱᱮ ᱮᱢᱱᱤ ᱚᱛ ᱨᱮᱫᱚ ᱵᱟᱞᱤᱧ ᱫᱚᱦᱚ ᱠᱚ ᱜᱮᱭᱟ ᱩᱱᱠᱩ ᱞᱟᱹᱜᱤᱫ ᱢᱟᱱᱮ ᱢᱤᱫ ᱜᱚᱱᱴᱷᱮᱲ ᱪᱮᱛᱟᱱ ᱢᱟᱪᱟ ᱞᱤᱧ ᱵᱮᱱᱟᱣ ᱟᱠᱟᱫᱟ᱾
ᱚᱸᱻ
ᱚᱱᱟ ᱢᱟᱪᱟ ᱪᱮᱛᱟᱱ ᱨᱮᱜᱮ ᱠᱚ ᱛᱟᱦᱮᱱᱟ ᱢᱟᱱᱮ ᱢᱟᱱᱮ ᱩᱱᱠᱩ ᱟᱰᱳᱭᱟᱠᱚ ᱤᱡ ᱟᱠᱚ ᱚᱱᱟ ᱠᱚ ᱡᱚᱛᱚᱢ ᱞᱟᱛᱟᱨ ᱨᱮ ᱧᱩᱨᱩᱜ ᱛᱟᱠᱚᱣᱟ᱾
ᱚᱸᱻ ᱦᱮᱸ ᱜᱚᱝᱠᱮ ᱱᱮᱛᱟᱨ ᱫᱚ ᱚᱱᱠᱟ ᱯᱨᱚᱥᱮᱥ ᱛᱮᱜᱮ ᱠᱚ ᱪᱟᱥᱮᱫ ᱠᱚᱣᱟ ᱵᱤᱥᱤ, ᱟᱨ ᱚᱱᱠᱟ ᱵᱤᱱ ᱪᱟᱥ ᱞᱮᱠᱚ ᱠᱷᱟᱱ ᱨᱳᱜᱽ ᱟᱡᱟᱨ ᱵᱟᱝ ᱦᱩᱭᱩᱜᱼᱟ, ᱥᱮ ᱟᱨᱚ ᱮᱴᱟᱜ ᱠᱤᱪᱷᱩ ᱢᱟᱱᱮ ᱩᱱᱠᱩ ᱥᱚ ᱵᱟᱠᱚ ᱧᱟᱢ ᱢᱟ ᱟᱠᱚᱣᱟᱜ᱾ ᱜᱮᱥ ᱮᱛᱮ ᱵᱩᱦᱩ ᱠᱤᱪᱷᱩ ᱨᱳᱜᱽ ᱟᱡᱟᱨ ᱦᱩᱭᱩᱜ ᱜᱮᱭᱟ ᱥᱮ ᱢᱟᱱᱮ ᱵᱷᱟᱜᱮ ᱯᱨᱳᱥᱮᱥ ᱠᱟᱱᱟ ᱤᱱᱟᱹ ᱛᱮᱜᱮ ᱩᱱᱟᱹᱜ ᱢᱚᱱᱮ ᱩᱱᱟᱹᱜ ᱢᱟᱱᱮ ᱠᱚ ᱪᱟᱬ ᱪᱟᱬ ᱠᱚ ᱯᱟᱨᱪᱟᱜ ᱠᱟᱱ ᱛᱟᱵᱤᱱᱟ ᱥᱮᱠᱚ ᱦᱟᱨᱟᱜ ᱠᱟᱱ ᱛᱟᱵᱤᱱᱟ᱾
ᱦᱳᱭ ᱵᱟᱠᱷᱟᱱ ᱫᱚ ᱮᱢᱱᱤ ᱡᱩᱫᱤ ᱚᱛ ᱨᱮᱞᱤᱧ ᱫᱚᱦᱚ ᱠᱟᱠᱚᱣᱟ ᱢᱟᱱᱮ ᱜᱚᱡ ᱛᱮ ᱜᱚᱡ ᱟᱹᱱᱤᱡ ᱠᱟᱱ ᱠᱚᱣᱟ ᱚᱫᱫᱷᱮᱠ ᱠᱚᱜ-ᱟ
ᱦᱮᱸ, ᱦᱮᱸ, ᱦᱮᱸ,
ᱟᱫᱚ ᱱᱚᱣᱟ ᱫᱚ ᱤᱱᱟᱹ ᱠᱷᱟᱹᱛᱤᱨ ᱚᱱᱠᱟᱞᱤᱧ ᱵᱮᱱᱟᱣ ᱟᱠᱟᱫ ᱠᱚᱣᱟ
ᱚ
ᱤᱱᱟᱹ ᱠᱷᱟᱹᱛᱤᱨ ᱢᱮᱨᱚᱢ ᱠᱚ ᱵᱷᱟᱹᱜᱤ ᱜᱮ ᱢᱮᱱᱟᱜ ᱠᱚᱜᱮᱭᱟ, ᱜᱚᱡ ᱠᱚᱫᱚ ᱟᱹᱣᱨᱤ ᱠᱚ ᱜᱩᱡᱩᱜᱼᱟ᱾
ᱦᱳᱭ, ᱦᱳᱭ, ᱦᱳᱭ
ᱟᱨ ᱢᱟᱡᱷᱮ ᱢᱟᱡᱷᱮ ᱨᱟᱱ ᱠᱚ ᱮᱢᱟ ᱠᱚ ᱦᱩᱭᱩᱜᱼᱟ ᱟᱨᱠᱤ᱾
ᱚ ᱟᱹᱵᱤᱱ ᱛᱮᱜᱮ ᱵᱤᱱ ᱤᱧᱡᱮᱠᱥᱮᱱ ᱵᱟᱲᱟ ᱠᱚᱣᱟ ᱥᱮ ᱰᱟᱠᱛᱟᱨ?
ᱵᱟᱝ ᱰᱟᱠᱛᱟᱨ ᱜᱮ ᱟᱹᱞᱤᱧ ᱫᱚ ᱵᱟᱹᱞᱤᱧ ᱤᱭᱟᱹ ᱠᱚᱣᱟ ᱟᱨᱠᱤ
ᱱᱮᱛᱟᱨ ᱢᱟᱛᱚ ᱦᱟᱱᱟ ᱵᱞᱚᱠ ᱠᱚᱨᱮ ᱠᱷᱚᱱ ᱠᱚ ᱴᱨᱮᱱᱤᱝ-ᱮ ᱠᱚᱣᱟ ᱚᱸᱰᱮ ᱵᱤᱱ ᱡᱳᱜᱟᱡᱳᱜᱽ ᱫᱟᱲᱮᱭᱟᱜ ᱠᱟᱱᱟ ᱟᱹᱵᱤᱱ ᱛᱮᱜᱮᱵᱤᱱ ᱡᱚᱛᱚ ᱡᱚᱛᱚ ᱠᱤᱪᱷᱩ ᱫᱟᱲᱮᱚᱣᱟ ᱤᱧᱡᱮᱠᱥᱮᱱ ᱦᱚᱸ ᱨᱟᱱ ᱦᱚᱸᱵᱤᱱ ᱡᱚᱢ ᱫᱟᱲᱮ ᱦᱚᱪᱚ ᱟᱠᱠᱚᱣᱟ ᱥᱮ ᱟᱨᱚ ᱮᱴᱟᱜ ᱠᱤᱪᱷᱩ ᱢᱟᱱᱮ ᱨᱩᱣᱟᱹ ᱦᱟᱹᱥᱩ ᱨᱮᱱᱟᱜ ᱡᱟᱦᱟᱸ ᱴᱨᱤᱴᱢᱮᱱᱴ ᱞᱟᱜᱟᱜᱼᱟ ᱡᱚᱛᱚ ᱠᱚ ᱮᱢᱚᱜ ᱠᱟᱱᱟ
ᱦᱳᱭ ᱟᱫᱚ ᱜᱚᱢᱠᱮ ᱥᱚᱢᱚᱭ ᱜᱮ ᱵᱟᱝ ᱧᱟᱢᱚᱜ ᱠᱟᱱᱟ ᱮᱠᱞᱟ ᱚᱲᱟᱜ ᱤᱱᱟᱹ ᱠᱟᱨᱚᱱ ᱛᱮ ᱵᱟᱝ ᱪᱟᱞᱟᱣ ᱦᱩᱭ ᱠᱟᱱᱟ᱾
ᱚ ᱦᱮᱸᱵᱱ ᱪᱤᱠᱟᱹᱭᱟ ᱢᱟᱱᱮ ᱦᱮᱸ᱾
ᱢᱟᱱᱮ ᱪᱤᱱᱛᱟᱹ ᱵᱷᱟᱵᱱᱟ ᱫᱚ ᱟᱨᱚ ᱢᱮᱱᱟᱜᱼᱟ, ᱢᱮᱱᱟᱜᱼᱟ ᱟᱨᱠᱤ ᱾
ᱦᱮᱸ ᱦᱮᱸ ᱦᱮᱸ ᱾
ᱢᱟᱱᱮ ᱟᱨᱦᱚ ᱠᱟᱹᱴᱤᱡ ᱡᱟᱹᱥᱛᱤ ᱧᱚᱜ ᱫᱚᱦᱚ ᱠᱚ ᱦᱩᱭᱩᱜᱼᱟ᱾ ᱢᱟᱱᱮ ᱠᱟᱹᱴᱤᱡ ᱦᱟᱱᱮ ᱯᱷᱨᱟᱢ ᱞᱮᱠᱟᱞᱤᱧ ᱵᱮᱱᱟᱣ ᱞᱤᱧ ᱪᱮᱥᱴᱟᱭᱮᱫᱟ᱾
ᱦᱮᱸ ᱩᱱᱫᱚ ᱵᱟᱨᱭᱟ ᱜᱟᱱ ᱩᱱᱫᱚ ᱦᱚᱲ ᱫᱚᱦᱚ ᱠᱟᱠᱚ ᱵᱤᱱ ᱥᱮ ᱪᱮᱫ ᱵᱤᱱ ᱞᱟᱹᱭᱟ ᱾
ᱦᱳᱭ ᱩᱱᱫᱚ ᱫᱚᱦᱚ ᱜᱮ ᱦᱩᱭᱩᱜᱼᱟ, ᱵᱟᱠᱷᱟᱱ ᱫᱚ
ᱦᱮᱸ ᱦᱮᱸ ᱮᱠᱞᱟ ᱛᱮᱫᱚ ᱵᱟᱝ ᱥᱚᱢᱵᱷᱚᱵ ᱠᱟᱱᱟ ᱦᱮᱸ᱾ ᱩᱱᱠᱩᱣᱟᱜ ᱡᱚᱢ ᱧᱩ ᱡᱚᱛᱚ ᱥᱮᱫ ᱢᱟᱱᱮ ᱧᱮᱞ ᱞᱟᱜᱟᱜ ᱟ ᱥᱮ ᱾
ᱦᱩᱸ ᱦᱩᱸ ᱾
ᱦᱮᱸ᱾
ᱟᱨᱚ ᱚᱱᱟ ᱥᱟᱶ ᱥᱟᱶ ᱛᱮᱞᱤᱧ ᱢᱚᱱᱮᱭᱮᱫᱟ ᱟᱨᱚ ᱥᱩᱠᱨᱤ ᱦᱚᱞᱤᱧ ᱪᱟᱥ ᱠᱚᱣᱟ ᱾
ᱟᱪᱪᱷᱟ ᱟᱪᱪᱷᱟ᱾
ᱢᱟᱱᱮ ᱥᱩᱠᱨᱤ ᱢᱮᱨᱚᱢ ᱢᱤᱫᱴᱷᱮᱱ ᱢᱤᱫ ᱥᱟᱶ ᱛᱮᱜᱮ ᱟᱨᱠᱤ ᱜᱩᱯᱤ ᱜᱟᱱᱚᱜᱼᱟ᱾
ᱦᱮᱸ ᱦᱮᱸ ᱦᱮᱸ ᱟᱨ ᱥᱩᱠᱨᱤ ᱦᱚᱸ ᱦᱚᱻ ᱞᱤᱧ ᱧᱮᱞ ᱟᱠᱟᱫᱟ ᱯᱷᱨᱟᱢ ᱢᱟᱱᱮ ᱵᱤᱱ ᱫᱟᱲᱮᱭᱟᱜ ᱠᱷᱟᱱ ᱟᱹᱰᱤ ᱴᱟᱠᱟ ᱟᱹᱰᱤ ᱴᱟᱠᱟ᱾
ᱟᱪᱪᱷᱟ ᱦᱮᱸ ᱾
ᱠᱤᱨᱤᱧ ᱛᱮ ᱧᱟᱢᱚᱜ ᱠᱟᱱᱟ ᱟᱨ ᱪᱷᱚ ᱢᱟᱥ ᱠᱷᱟᱱ ᱜᱮ ᱮᱠᱫᱚᱢ ᱠᱚ ᱞᱟᱹᱭ ᱫᱚ ᱢᱤᱫ ᱠᱩᱭᱤᱱᱴᱮᱞ ᱠᱚ ᱦᱩᱭᱩᱜ ᱠᱟᱱᱟ ᱾
ᱦᱳᱭ ᱟᱫᱚ ᱢᱟᱱᱮ ᱟᱫᱚ ᱢᱤᱫ ᱢᱤᱫ ᱫᱷᱟᱣ ᱨᱮ ᱛᱚ ᱵᱟᱝ ᱜᱟᱱᱚᱜᱼᱟ ᱟᱥᱛᱮ ᱟᱥᱛᱮ ᱛᱮ ᱾
ᱦᱮᱸ ᱦᱮᱸ ᱟᱥᱛᱮ ᱟᱥᱛᱮ ᱟᱥᱛᱮ ᱟᱥᱛᱮ ᱛᱮ ᱾
ᱦᱩᱸ ᱾
ᱟᱨ ᱢᱤᱫ ᱫᱷᱟᱣ ᱨᱮᱦᱚᱸ ᱥᱚᱢᱵᱷᱚᱵᱽ ᱫᱚ ᱵᱟᱝ ᱠᱟᱱᱟ ᱢᱟᱱᱮ ᱴᱟᱴᱠᱟ ᱵᱤᱱ ᱟᱲᱜᱚᱱᱟ ᱪᱮᱫ ᱦᱚᱸ ᱵᱟᱵᱤᱱ ᱵᱩᱡ ᱫᱟᱲᱮᱭᱟᱜᱼᱟ ᱾ ᱨᱩᱣᱟᱹ ᱦᱟᱹᱥᱩᱭ ᱱᱟᱠᱚ ᱜᱚᱡ ᱱᱟᱠᱚ ᱢᱟᱱᱮ ᱯᱩᱨᱟᱹ ᱜᱮ ᱞᱚᱥ ᱾
ᱦᱩ ᱾
ᱩᱱᱠᱩ ᱫᱚ ᱨᱟᱱ ᱟᱠᱚ ᱦᱩᱭᱩᱜᱼᱟ ᱥᱮ ᱨᱟᱱ ᱡᱚᱢ ᱦᱚᱪᱚ ᱠᱚ ᱦᱩᱭᱩᱜᱼᱟ ᱴᱟᱭᱤᱢ ᱵᱟᱭ ᱴᱟᱭᱤᱢ ᱾ ᱯᱩᱡᱟᱹᱜ
ᱚᱱᱟ ᱠᱚ ᱵᱟᱝᱵᱤᱱ ᱵᱟᱲᱟᱭ ᱠᱟᱜ ᱠᱷᱟᱱ ᱫᱚ ᱪᱤᱠᱟᱹᱛᱮᱵᱤᱱ
ᱦᱮᱸ ᱦᱮᱸ ᱾ ᱤᱱᱟᱹ ᱠᱷᱟᱹᱛᱤᱨ ᱯᱳᱭᱞᱳ ᱫᱚ ᱴᱨᱮᱱᱤᱝ ᱴᱨᱮᱱᱤᱝ ᱡᱩᱫᱤ ᱵᱷᱟᱜ ᱴᱷᱤᱠ ᱵᱤᱱ ᱵᱟᱲᱟᱭ ᱠᱟ ᱥᱮᱬᱟ ᱟᱠᱟᱫᱟ᱾ ᱛᱟᱦᱚᱞᱮ ᱠᱷᱟᱱ ᱫᱚ ᱩᱱᱠᱩ ᱟᱹᱥᱩᱞ ᱨᱮ ᱠᱳᱱᱳ ᱚᱥᱩᱵᱤᱫᱷᱟ ᱜᱮ ᱵᱟᱭ ᱦᱩᱭᱩᱜ ᱟᱭ ᱾
ᱟᱨ ᱱᱤᱛᱚᱜ ᱫᱚ ᱢᱟᱱᱮ ᱥᱩᱠᱨᱤ ᱩᱱᱠᱩ ᱵᱩᱥᱟᱹᱜ ᱦᱚᱸ ᱫᱚᱢᱮ ᱠᱚ ᱫᱟᱢ ᱟᱠᱟᱱᱟ ᱾
ᱦᱮᱸ ᱜᱚᱝᱠᱮ ᱫᱟᱢ ᱟᱠᱟᱱ ᱜᱮᱭᱟ ᱠᱚ ᱟᱹᱰᱤ ᱵᱟᱹᱲᱛᱤ ᱜᱮ ᱱᱚᱛᱮ ᱜᱮ ᱦᱟᱜ ᱟᱞᱮ ᱱᱚᱛᱮ ᱜᱮ ᱦᱟᱜ ᱯᱟᱸᱪ ᱦᱟᱡᱟᱨ ᱪᱷᱟᱲᱟ ᱵᱟᱠᱚ ᱧᱟᱢᱚᱜ ᱠᱟᱱᱟ᱾
ᱚ ᱛᱚᱵᱮ
ᱟᱫᱚ ᱦᱟᱸᱜ ᱧᱮᱞ ᱵᱤᱱ ᱚᱱᱠᱟ ᱦᱤᱥᱟᱹᱵ ᱞᱮᱠᱷᱟᱱ ᱫᱚ ᱵᱟᱝ ᱜᱟᱱᱚᱜᱼᱟ ᱥᱮ᱾ ᱵᱮᱵᱽᱥᱟ ᱨᱮᱫᱚ ᱞᱟᱵᱷ ᱞᱚᱥ ᱫᱚ ᱢᱮᱱᱟᱜ ᱜᱮᱭᱟ, ᱮᱵᱚᱝ ᱡᱩᱫᱤ ᱢᱤᱫᱴᱮᱱᱟᱝ ᱮᱸᱜᱟ ᱵᱤᱱᱸᱡᱚᱢ ᱢᱤᱫᱴ ᱦᱤᱥᱟᱹᱵ ᱞᱤᱧ ᱞᱟᱹᱭᱟᱵᱤᱱ ᱜᱮ ᱢᱩᱫᱴᱟᱝ ᱡᱩᱫᱤ ᱮᱸᱜᱟ ᱵᱤᱱ ᱟᱹᱜᱩᱭᱮᱭᱟ᱾
ᱦᱮᱸ᱾
ᱮᱸᱜᱟᱛ ᱵᱟᱝ ᱢᱟᱱᱮ ᱦᱚᱯᱚᱱ ᱜᱮ ᱦᱚᱯᱚᱱ ᱦᱚᱭᱛᱳ ᱯᱟᱸᱪ ᱦᱟᱡᱟᱨ ᱴᱟᱠᱟ ᱫᱟᱢ᱾
ᱦᱮᱸ᱾
ᱩᱱᱤ ᱰᱮᱲ ᱵᱚᱪᱷᱚᱨ ᱦᱩᱭ ᱞᱮᱱᱠᱷᱟᱱ ᱩᱱᱤ ᱢᱤᱫᱴᱮᱱ ᱦᱚᱯᱚᱱ ᱠᱚᱣᱟᱭ᱾ ᱦᱚᱯᱚᱱ ᱡᱩᱫᱤ ᱥᱟᱵ ᱟᱠᱚ ᱵᱤᱱ ᱮᱸ ᱟᱴᱴᱤ ᱜᱮ ᱟᱴᱴᱤ ᱵᱟᱝ ᱯᱳᱭᱞᱳ ᱫᱚ ᱩᱱᱟᱹᱜ ᱫᱚ ᱵᱟᱠᱚ ᱦᱚᱯᱚᱱ ᱠᱚᱣᱟ, ᱯᱳᱭᱞᱳ ᱫᱚ ᱪᱷᱚᱴᱤ ᱜᱮᱞᱤᱧ ᱦᱤᱥᱟᱹᱵᱽ ᱠᱮᱫ ᱠᱚᱣᱟ᱾
ᱦᱮᱸ᱾
ᱪᱷᱚᱴᱤ ᱨᱮᱦᱚᱸ ᱯᱟᱸᱪ ᱦᱟᱡᱟᱨ ᱠᱟᱛᱮᱫ, ᱯᱟᱸᱪ ᱪᱷᱚᱠ ᱛᱤᱨᱤᱥ ᱦᱟᱡᱟᱨ ᱛᱤᱨᱤᱥ ᱦᱟᱡᱟᱨ ᱫᱚ ᱢᱟᱱᱮ ᱡᱩᱫᱤ ᱮᱸᱜᱟᱭ ᱡᱚᱢ ᱠᱮᱫᱟ ᱠᱩᱲᱤ ᱦᱟᱡᱟᱨ ᱜᱮ ᱛᱟᱹᱣ ᱛᱚ ᱫᱚᱥ ᱦᱟᱡᱟᱨ ᱵᱤᱱ ᱛᱟᱸᱦᱮᱭᱮᱱᱟ ᱛᱟᱸᱦᱮᱭᱮᱱᱟ ᱟᱨ ᱮᱸᱜᱟ ᱫᱚ ᱟᱵᱤᱱ ᱨᱮᱱ ᱛᱟᱸᱦᱮ ᱩᱛᱟᱹᱨ ᱮᱱᱟᱭ᱾
ᱦᱮᱸ᱾
ᱢᱟᱱᱮ ᱯᱩᱭᱞᱩ ᱨᱮᱫᱚ ᱩᱱᱟᱹᱜ ᱵᱟᱹᱵᱤᱱ ᱧᱟᱢᱟ ᱞᱟᱵᱷ ᱫᱚ, ᱫᱚᱥᱟᱨ ᱵᱟᱨ ᱠᱷᱚᱱ ᱵᱤᱱ ᱧᱟᱢᱟ ᱦᱟᱸᱜ᱾ ᱯᱩᱨᱟᱹ ᱜᱮ, ᱩᱱᱫᱚ ᱦᱟᱸᱜ ᱰᱷᱮᱨ ᱧᱚᱜ ᱠᱤᱱ ᱦᱚᱯᱚᱱ ᱠᱚᱣᱟ᱾
ᱦᱮᱸ᱾ ᱛᱮ ᱜᱚᱝᱠᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ?
ᱟᱹᱞᱤᱧ ᱫᱚ ᱦᱟᱸᱜ ᱱᱤᱛᱚᱜ ᱫᱚ ᱟᱯᱟᱛᱚᱛᱚ ᱚᱲᱟᱜ ᱠᱚᱨᱮ ᱦᱟᱸᱜ ᱢᱮᱱᱟᱜ ᱞᱤᱧᱟ᱾ ᱱᱚᱸᱰᱮ ᱞᱩᱢᱟᱹᱝ ᱞᱤᱧ ᱪᱟᱥ ᱟᱠᱟᱫ ᱠᱚᱣᱟ, ᱛᱟᱞᱦᱮ ᱚᱱᱟ ᱢᱟᱴᱷ ᱥᱮᱫ ᱨᱮᱜᱮ ᱦᱟᱸᱜ ᱢᱮᱱᱟᱜ ᱟᱠᱟᱫ ᱞᱤᱧᱟ᱾
ᱦᱚᱭ ᱦᱚᱭ ᱢᱟᱱᱮ ᱪᱮᱬᱮ ᱠᱚᱠᱚ ᱡᱚᱢ ᱠᱚ ᱜᱮᱭᱟ ᱛᱚ ᱵᱟᱝ᱾
ᱦᱮᱸ ᱦᱮᱸ ᱪᱮᱬᱮ ᱠᱚᱠᱚ ᱡᱚᱢ ᱠᱚᱜᱮᱭᱟ ᱟᱨ ᱩᱱ ᱛᱤᱡᱩ ᱠᱚᱠᱚ ᱟᱬᱜᱚᱱ ᱠᱟᱱᱟ ᱩᱱᱠᱩ ᱠᱩᱞᱤᱧ ᱨᱟᱠᱟᱵ ᱵᱟᱲᱟ ᱠᱟᱠᱚᱣᱟ ᱫᱟᱨᱮ ᱠᱚᱨᱮ᱾
ᱦᱮᱸ ᱛᱟᱦᱞᱮ ᱚᱱᱠᱟ ᱟᱹᱣᱨᱤ ᱠᱚ ᱛᱚᱞᱚᱜᱼᱟ ᱵᱟᱝ?
ᱵᱟᱝ ᱟᱹᱣᱨᱤ ᱠᱚ ᱛᱚᱞᱚᱜᱼᱟ, ᱦᱚᱸᱜᱼᱚᱭ ᱛᱚᱨᱟᱱ ᱟᱨ ᱰᱮᱹᱲ ᱪᱟᱸᱫᱳ ᱠᱷᱟᱱ ᱜᱮ ᱠᱚ ᱛᱚᱞᱚᱜᱼᱟ᱾ ᱵᱷᱳᱨ ᱠᱚ ᱡᱚᱢ ᱫᱟ, ᱵᱟᱹᱞᱤᱧ ᱵᱟᱜᱟᱣ ᱫᱟᱲᱮᱭᱟᱠᱚ ᱠᱟᱱᱟ ᱱᱚᱣᱟᱴᱟᱜ ᱫᱟᱨᱮ ᱟᱨ ᱫᱟᱨᱮ ᱥᱟ ᱠᱟᱢ ᱚᱱᱠᱟ ᱵᱟᱝ ᱡᱩᱛ ᱟᱠᱟᱱᱟ, ᱱᱚᱰᱮ ᱠᱷᱚᱱ ᱠᱚ ᱟᱬᱜᱚᱱ ᱠᱟᱱᱟ ᱦᱚᱨᱚᱵᱚᱨᱚᱭᱮᱫ ᱞᱤᱧᱟᱹ ᱠᱚ ᱵᱤᱥᱤ ᱟᱨ ᱮᱠᱞᱟ ᱜᱮ ᱢᱮᱱᱟᱜ ᱞᱤᱧᱟᱹ ᱛᱚ᱾
ᱦᱮᱸ ᱦᱮᱸ ᱦᱮᱸ᱾
ᱱᱩᱠᱩ ᱨᱮᱦᱚᱸ ᱵᱷᱟᱜᱮ ᱯᱚᱭᱥᱟ ᱢᱮᱱᱟᱜᱼᱟ ᱜᱚᱝᱠᱮ᱾
ᱚ ᱟᱪᱪᱷᱟᱼᱪᱷᱟ᱾
ᱦᱮᱸ᱾
ᱦᱮᱸ ᱞᱩᱢᱟᱹᱝ ᱫᱚ ᱪᱮᱫ ᱞᱮᱠᱟ ᱠᱚ ᱟᱹᱠᱷᱨᱤᱧᱚᱜ ᱜᱮᱭᱟ ᱜᱚᱝᱠᱮ?
ᱮᱸ ᱞᱩᱢᱟᱹᱝ ᱫᱚ ᱠᱟᱦᱟᱱ ᱠᱚ ᱟᱠᱷᱨᱤᱧᱚᱜᱼᱟ, ᱯᱚᱱ ᱠᱚ ᱟᱹᱠᱷᱨᱤᱧᱚᱜᱼᱟ ᱢᱟᱱᱮ ᱯᱚᱱ ᱥᱤᱥ ᱞᱮᱠᱷᱟᱛᱮ ᱟᱨ ᱪᱮᱫ᱾
ᱟᱪᱪᱷᱟ-ᱪᱷᱟ ᱦᱮᱸ᱾
ᱟᱫᱚ ᱞᱩᱢᱟᱹᱝ ᱡᱩᱫᱤ ᱵᱷᱟᱜᱮ ᱴᱷᱤᱠ ᱠᱚ ᱦᱩᱭᱩᱜ ᱛᱟᱵᱤᱱᱟ ᱥᱩᱞᱤᱴ ᱟᱨ ᱪᱮᱫ ᱢᱚᱴᱟ ᱢᱚᱴᱟ ᱮᱠᱫᱚᱢ᱾ ᱠᱷᱟᱱ ᱫᱚ ᱫᱟᱢ ᱵᱷᱟᱜᱤ ᱵᱚᱱ ᱧᱟᱢᱟ, ᱠᱮᱴᱮᱡ ᱥᱟᱸᱦᱤᱡ᱾ ᱟᱨ ᱱᱚᱨᱚᱢ ᱠᱚᱫᱚ ᱵᱟᱠᱚ ᱦᱟᱛᱟᱣ ᱠᱚ ᱞᱟᱹᱜᱤᱫᱚᱜᱼᱟ᱾
ᱚᱸᱻ᱾
ᱩᱱᱠᱩ ᱫᱚ ᱚᱱᱮ ᱚᱱᱟ ᱢᱟᱱᱮ ᱢᱟᱱᱮ ᱩᱱᱠᱩ ᱫᱚᱠᱚ ᱚᱸᱰᱮ ᱠᱷᱚᱱ ᱠᱚ ᱤᱭᱟᱹ ᱠᱚᱣᱟ ᱛᱚ ᱢᱟᱱᱮ ᱯᱟᱛᱱᱤ ᱠᱚ ᱩᱸᱰᱩᱸᱜ ᱠᱚᱣᱟ ᱟᱨᱚ ᱵᱤᱞᱤ ᱦᱚᱪᱚ ᱠᱚᱣᱟ ᱢᱟᱱᱮ ᱫᱷᱮᱨ ᱧᱚᱜ ᱢᱟᱱᱮ ᱯᱩᱥᱴᱤ ᱛᱟᱦᱮᱱ ᱛᱟᱭᱟ ᱛᱚᱵᱮ ᱛᱚᱭ ᱦᱚᱯᱚᱱ ᱠᱚᱣᱟ ᱥᱮ᱾ ᱚᱱᱟ ᱠᱷᱟᱹᱛᱤᱨ ᱩᱱᱠᱩ ᱢᱟᱱᱮ ᱵᱷᱟᱜᱮ ᱵᱷᱟᱜᱮ ᱠᱚ ᱦᱟᱛᱟᱣ ᱠᱚᱣᱟ, ᱵᱟᱠᱷᱟᱱ ᱫᱚ ᱵᱟᱝ᱾
ᱚᱸᱻ᱾ ᱛᱟᱭ ᱜᱚᱝᱠᱮ ᱦᱚᱲ ᱠᱚᱫᱚ ᱵᱟᱹᱵᱤᱱ ᱫᱚᱦᱚ ᱟᱠᱟᱫ ᱠᱚᱣᱟ ᱵᱟᱝ?
ᱦᱮᱸ ᱵᱟᱝᱻ ᱱᱤᱛᱚᱜ ᱫᱚ ᱦᱚᱲ ᱠᱚᱫᱚ ᱵᱟᱹᱞᱤᱧ ᱫᱚᱦᱚᱣ ᱠᱟᱜ ᱠᱚᱣᱟ ᱟᱨ ᱠᱚᱢ ᱧᱚᱜ ᱜᱮᱞᱤᱧ ᱪᱟᱥ ᱟᱠᱟᱫ ᱠᱚᱣᱟ ᱱᱩᱠᱩ ᱫᱚ ᱤᱛᱟᱹ ᱞᱟᱹᱜᱤᱫ ᱛᱚ᱾ ᱮᱸᱻ ᱯᱚᱨᱮ ᱛᱮ ᱦᱟᱸᱜ ᱟᱫᱚ ᱦᱟᱸᱜ ᱞᱤᱧ ᱫᱚᱦᱚ ᱠᱚᱜᱮᱭᱟ, ᱢᱟᱱᱮ ᱠᱩᱲᱤ ᱵᱤᱜᱷᱟᱹ ᱜᱟᱱ ᱢᱮᱱᱟᱜᱼᱟ ᱡᱟᱭᱜᱟ᱾ ᱚᱱᱟ ᱨᱮᱞᱤᱧ ᱪᱟᱥ ᱠᱟᱫ ᱠᱚᱣᱟ᱾ ᱢᱟᱱᱮ ᱱᱤᱛᱚᱜ ᱫᱚ ᱦᱩᱰᱤᱧ ᱦᱩᱰᱤᱧ ᱡᱟᱭᱜᱟ ᱮ ᱵᱟᱝ ᱾ ᱦᱮᱸ ᱟᱫᱚ ᱦᱩᱰᱤᱧ ᱦᱩᱰᱤᱧ ᱡᱟᱭᱜᱟ ᱨᱮᱞᱤᱧ ᱫᱚᱦᱚ ᱟᱠᱟᱫ ᱠᱚᱣᱟ, ᱱᱩᱠᱩ ᱫᱚ ᱤᱛᱟᱹ ᱞᱟᱹᱜᱤᱫ ᱛᱚ ᱾ ᱱᱚᱰᱮ ᱠᱷᱚᱱ ᱜᱮ ᱦᱟᱸᱜ ᱟᱨᱚ ᱡᱚᱠᱷᱚᱱ ᱠᱚ ᱟᱠᱷᱨᱤᱧᱚᱜᱼᱟ, ᱩᱱ ᱟᱫᱚ ᱢᱟᱨᱟᱝᱼᱟ ᱡᱩᱛᱟᱹᱜ ᱞᱤᱧ ᱢᱚᱱᱮᱭ ᱟᱠᱟ ᱾
ᱚ ᱦᱚᱸ ᱩᱱ ᱫᱚ ᱢᱟᱱᱮ ᱦᱚᱲ ᱠᱚᱫᱚ ᱠᱚ ᱞᱟᱜᱟᱜ ᱜᱮᱭᱟ ᱾
ᱦᱮᱸ ᱩᱱ ᱫᱚᱠᱚ ᱞᱟᱜᱟᱜ ᱜᱮᱭᱟ, ᱯᱩᱱ ᱦᱚᱲ ᱜᱟᱱ ᱫᱚ ᱮᱠᱫᱚᱢ ᱠᱚ ᱞᱟᱜᱟᱜᱼᱟ ᱾
ᱚᱸ ᱟᱨ ᱩᱱᱠᱩ ᱪᱤᱞᱤ ᱪᱮᱬᱮ ᱠᱚᱪᱚᱝ ᱫᱚᱢᱮ ᱠᱚ ᱡᱚᱢ ᱠᱚᱣᱟ, ᱟᱹᱞᱤᱧ ᱦᱚᱸᱞᱤᱧ ᱟᱸᱡᱚᱢ ᱵᱟᱲᱟᱠᱟᱜᱼᱟ ᱾
ᱚᱸᱻ ᱦᱚᱜᱼᱩᱱᱠᱩ ᱪᱤᱞᱤ ᱠᱚ ᱢᱮᱛᱟ ᱠᱚᱣᱟ ᱦᱟᱸᱜ, ᱟᱹᱞᱤᱧ ᱫᱚ ᱵᱟᱞᱤᱧ ᱧᱩᱛᱩᱢ ᱦᱟᱸᱜ ᱞᱤᱧ ᱦᱤᱲᱤᱧ ᱠᱮᱫᱟ ᱦᱟᱸᱜ ᱾
ᱦᱚᱸ ᱟᱞᱮ, ᱟᱞᱮ ᱥᱮᱱ ᱫᱚᱠᱚ ᱢᱮᱛᱟ ᱠᱚᱣᱟ ᱯᱟᱛᱩᱭ ᱠᱚ ᱢᱮᱛᱟ ᱠᱚᱣᱟ ᱾ ᱚ ᱟᱫᱚ ᱪᱤᱞᱤ ᱚᱠᱟ ᱥᱮᱫ ᱠᱚ ᱪᱮᱫ ᱞᱮᱠᱟ ᱠᱚ ᱢᱮᱛᱟ ᱠᱚᱣᱟ ᱾
ᱦᱮᱸ ᱦᱮᱸ ᱾ ᱟᱫᱚ ᱵᱟᱠᱷᱟᱱ ᱱᱩᱠᱩ ᱧᱤᱫᱟᱹ ᱵᱮᱲᱟ ᱫᱚ ᱠᱚᱠᱚᱨ ᱦᱚᱸᱠᱚ ᱦᱤᱡᱩᱜ ᱜᱮᱭᱟ, ᱩᱱᱠᱩ ᱦᱚᱸᱠᱚ ᱠᱷᱚᱵᱞᱟᱣ ᱠᱚᱜᱮᱭᱟ ᱾
ᱦᱮᱸ ᱾ ᱢᱟᱱᱮ ᱵᱟᱠᱚ ᱡᱚᱢ ᱠᱚ ᱨᱮᱦᱚᱸ ᱠᱚ ᱚᱥᱼᱼ
ᱦᱮᱸ ᱦᱮᱸ ᱱᱚᱥᱴᱚ ᱜᱤᱰᱤ ᱠᱟᱠᱚᱣᱟ ᱠᱚ ᱾
ᱦᱚᱜᱼᱚ ᱛᱟᱦᱚᱞᱮ ᱜᱚᱝᱠᱮ ᱟᱯᱮ ᱚᱱᱛᱮ ᱫᱚ ᱨᱚᱦᱚᱭ ᱠᱚ, ᱪᱟᱥ ᱵᱟᱥ ᱠᱚ ᱛᱤᱱᱟᱹᱜᱴᱟ?
ᱦᱮᱸ ᱜᱚᱝᱠᱮ ᱪᱟᱥ ᱵᱟᱥ ᱫᱚ ᱫᱮᱨᱤ ᱜᱮ ᱛᱟᱞᱮᱭᱟ, ᱟᱞᱮᱭᱟᱜ ᱫᱚ ᱵᱟᱹᱭᱦᱟᱹᱲ ᱠᱚᱫᱚᱞᱮ ᱯᱩᱨᱟᱹᱣ ᱟᱠᱟᱫ ᱜᱮᱭᱟ ᱟᱨ ᱞᱼᱼ ᱞᱟᱹᱴᱩ ᱫᱟᱜ ᱫᱚ ᱵᱟᱭ ᱫᱟᱜ ᱟᱠᱟᱫᱟ ᱾ ᱵᱟᱹᱫᱽ ᱠᱚᱜᱮ ᱦᱟᱸᱜ ᱵᱟᱹᱠᱤ ᱛᱟᱞᱮ ᱾ ᱟᱨ ᱵᱟᱹᱫᱽ ᱨᱮᱜᱮ ᱦᱟᱸᱜ ᱡᱟᱹᱥᱛᱤ ᱫᱚ ᱦᱟᱸᱜ ᱦᱩᱭᱩᱜ ᱛᱟᱞᱮᱭᱟ, ᱥᱮ ᱡᱟᱭᱜᱟ ᱢᱮᱱᱟᱜ ᱛᱟᱞᱮᱭᱟ ᱾
ᱦᱚᱸ
ᱠᱤᱱᱛᱩ ᱚᱱᱠᱟ ᱵᱟᱭ ᱫᱟᱜ ᱞᱮᱠᱷᱟᱱ ᱛᱚ ᱟᱨ ᱵᱟᱭ ᱦᱩᱭ ᱫᱟᱲᱮᱭᱟᱜ ᱠᱟᱱᱟ ᱾ ᱫᱮᱠᱤ ᱡᱩᱫᱤᱼᱼ ᱥᱟᱱ ᱵᱚᱸᱜᱟ ᱢᱩᱪᱟᱹᱫ ᱫᱷᱟᱹᱨᱤᱡ ᱛᱮ ᱡᱩᱫᱤ ᱫᱟᱜ ᱮᱱᱠᱷᱟᱱᱮ ᱵᱷᱟᱞᱤ ᱾ ᱟᱵᱮᱱ ᱚᱱᱛᱮ ᱫᱚ?
ᱦᱮᱸ ᱟᱹᱞᱤᱧᱟᱜ ᱱᱚᱛᱮ ᱦᱚᱸ ᱱᱚᱝᱠᱟ ᱜᱮ ᱾ ᱦᱮᱸ ᱚᱱᱮ ᱵᱟᱹᱭᱦᱟᱹᱲ ᱦᱟᱥᱟ ᱠᱚᱫᱚ ᱠᱚ ᱨᱚᱦᱚᱭ ᱵᱟᱲᱟᱭᱮᱫᱼᱟ ᱾
ᱟᱪᱪᱷᱟ ᱟᱪᱪᱷᱟ ᱾
ᱟᱨ ᱚᱱᱟ ᱜᱷᱩᱴᱩ ᱦᱟᱥᱟ ᱠᱚᱫᱚᱼᱼ ᱫᱟᱜ ᱵᱟᱝ ᱠᱷᱟᱹᱛᱤᱨ ᱵᱟᱠᱚ ᱨᱚᱦᱚᱭ ᱫᱟᱲᱮᱭᱟᱜ ᱠᱟᱱᱟ ᱾
ᱚ ᱦᱮᱸ ᱢᱟᱱᱮ ᱥᱚᱢᱟᱱ ᱜᱮᱭᱟ ᱟᱨ ᱪᱮᱫ ᱫᱷᱟᱹᱨᱛᱤ ᱫᱚ ᱾ ᱥᱚᱢᱟᱱ ᱜᱮ ᱫᱟᱜ ᱠᱟᱜ ᱵᱚᱱᱟᱭᱟ ᱪᱮᱫ ᱦᱮᱸ ᱾
ᱟᱫᱚ ᱟᱞᱮ ᱥᱮᱱ ᱫᱚ ᱢᱟᱱᱮᱼᱼ ᱩ ᱴᱮᱠᱴᱟᱨ ᱛᱮᱦᱚᱸ ᱠᱚ ᱥᱤᱭᱟ ᱟᱨ ᱰᱟᱝᱨᱤ ᱱᱟᱦᱮᱞ ᱛᱮᱦᱚᱸ ᱛᱚ ᱾
ᱟᱪᱪᱷᱟ ᱟᱪᱪᱷᱟ ᱟᱪᱪᱷᱟ ᱾
ᱟᱫᱚ ᱱᱤᱛᱚᱜ ᱠᱚᱨᱮ ᱠᱚ ᱥᱤ ᱫᱚᱦᱚ ᱠᱟᱜ ᱠᱟᱱᱟ, ᱟᱨᱠᱤ ᱚᱱᱟ ᱜᱷᱩᱴᱩ ᱠᱚ ᱾
ᱚ
ᱡᱟᱛᱮ ᱫᱟᱜ ᱠᱚ ᱛᱟᱦᱮᱱ ᱢᱟ ᱾
ᱫᱟᱜ ᱛᱟᱦᱮᱱ ᱢᱟ ᱦᱮᱸ ᱢᱤᱫ ᱪᱟᱥ ᱮᱢᱟᱜ ᱠᱷᱟᱱ ᱫᱚ ᱫᱟᱜᱼᱼ ᱫᱚ ᱛᱟᱦᱮᱱᱟ, ᱟᱨ ᱯᱚᱨᱮ ᱛᱮᱫᱚ ᱟᱨ ᱢᱤᱫ ᱫᱷᱟᱣ ᱨᱮᱫᱚ ᱮᱠᱟᱞ ᱛᱮ ᱞᱚᱥᱚᱫ ᱩᱛᱟᱹᱨ ᱵᱟᱝ ᱾
ᱦᱮᱸ ᱦᱮᱸ ᱟᱫᱚ ᱵᱟᱠᱷᱟᱱ ᱫᱚ ᱫᱟᱜ ᱠᱚ ᱵᱟᱝ ᱛᱟᱦᱮᱱᱼᱼ
ᱦᱮᱸ ᱦᱮᱸ ᱦᱮᱸ ᱾ ᱫᱟᱜ ᱨᱮᱱᱟᱜ ᱦᱚᱸ ᱫᱚᱢᱮ ᱥᱚᱢᱚᱥᱟ ᱜᱚᱝᱠᱮ ᱾
ᱮᱸᱻ ᱾ ᱟᱫᱚ ᱜᱚᱝᱠᱮ, ᱟᱯᱮ ᱥᱮᱫ ᱫᱚ, ᱯᱟᱪᱮᱫ, ᱥᱤᱞᱚ ᱠᱚ ᱠᱮᱱᱮᱞ ᱠᱚ
ᱵᱟᱝ ᱜᱚᱢᱠᱮ, ᱥᱮᱞᱚ ᱠᱚᱦᱚᱸ ᱵᱟᱹᱱᱩᱜᱼᱟ, ᱚᱱᱠᱟᱱ ᱫᱚ ᱵᱟᱝ ᱮᱸᱜᱻᱮ ᱱᱚᱜ ᱚᱭ, ᱴᱤᱭᱩᱵᱮᱞ ᱠᱚᱨᱮ ᱜᱮ, ᱧᱮᱞ ᱢᱮᱥᱮ, ᱥᱟᱲᱮ ᱛᱤᱱᱥᱚ ᱯᱷᱩᱴ ᱵᱤᱱ ᱛᱟᱲᱟᱣᱟ, ᱛᱚᱵᱮ ᱮᱱᱟ, ᱦᱚᱭᱛᱳ ᱫᱟᱜ ᱵᱮᱱ ᱧᱟᱢᱟ, ᱟᱨ ᱵᱟᱠᱷᱟᱱ ᱵᱟᱝ ᱦᱚᱸ, ᱵᱮᱱ ᱧᱟᱢ ᱫᱟᱲᱮᱭᱟᱜᱼᱟ ᱾ ᱚᱠᱟ ᱜᱚᱨᱮ ᱫᱚ, ᱯᱟᱸᱪ ᱥᱚ ᱡᱟᱭᱜᱟ ᱯᱟᱸᱪ ᱥᱚ ᱜᱟᱱ ᱦᱚᱸ, ᱛᱟᱲᱟᱣ ᱞᱟᱜᱟᱜᱼᱟ ᱾ ᱟᱨ ᱱᱟᱢᱟᱞ ᱫᱤᱥᱚᱢ ᱫᱚ ᱚᱠᱟᱨᱮ, ᱯᱟᱸᱪᱚ ᱯᱷᱩᱴ ᱵᱤᱱ ᱛᱟᱨᱟᱣ ᱞᱮᱠᱷᱟᱱ, ᱫᱟᱜ ᱵᱟᱵᱤᱱ ᱥᱟᱢᱲᱟᱣ ᱫᱟᱲᱮᱭᱟᱜᱼᱟ ᱾
ᱦᱮᱸᱻ ᱦᱮᱸ ᱾
ᱱᱚᱛᱮ ᱫᱚ ᱵᱟᱝ, ᱚᱱᱠᱟ ᱫᱚ ᱵᱟᱝ, ᱩᱱᱟᱹᱜ ᱵᱟᱝ, ᱫᱟᱜ ᱫᱚ ᱚᱼ ᱟᱹᱰᱤ ᱞᱟᱛᱟᱨ ᱨᱮ, ᱦᱚᱭᱛᱳ ᱢᱮᱱᱟᱜᱼᱟ ᱾
ᱦᱮᱸᱻᱵᱟᱠᱷᱟᱱ ᱫᱚ? ᱦᱩᱸ, ᱩᱱᱟᱹᱜ ᱩ ᱞᱟᱛᱟᱨ ᱫᱚ, ᱛᱟᱲᱟᱣ ᱵᱟᱝ ᱞᱟᱜᱟᱣ ᱠᱚᱜᱼᱟ ᱾
ᱵᱟᱝ, ᱵᱟᱝ ᱵᱟᱝ ᱾
ᱟᱞᱮ ᱥᱮᱱ ᱦᱚᱸ ᱜᱚᱢᱠᱮ, ᱫᱟᱜ ᱨᱮᱱᱟᱜ, ᱫᱚᱢᱮ ᱚᱥᱩᱵᱤᱫᱷᱟ ᱾
ᱚᱸᱻ ᱚᱱᱼᱟᱫᱚ ᱚᱱᱠᱟ ᱠᱷᱚᱱ ᱫᱚ, ᱦᱟᱱᱮ, ᱴᱮᱝᱠᱟᱨ ᱛᱮ ᱱᱮᱛᱟᱨ ᱵᱟᱠᱚ, ᱤᱫᱤ ᱵᱟᱲᱟ ᱟᱵᱚ ᱠᱟᱱᱟ, ᱵᱞᱚᱠ ᱵᱞᱚᱠ ᱾ ᱟᱞᱮ ᱥᱮᱫ ᱦᱚᱸᱠᱚ, ᱟᱹᱜᱩ ᱣᱟᱞᱮ ᱜᱮᱭᱟ, ᱚᱱᱠᱟ
ᱳᱸᱻ ᱾
ᱦᱩᱸᱻ ᱾
ᱦᱮᱸ ᱟᱞᱮ ᱥᱮᱫ ᱦᱚᱸᱠᱚ, ᱟᱹᱜᱩ ᱫᱚᱠᱚ, ᱟᱹᱜᱩ ᱵᱟᱲᱟᱭᱮᱫ ᱛᱟᱦᱮᱸᱫ, ᱟᱫᱚ, ᱱᱮᱛᱟᱨ ᱠᱚᱫᱚ, ᱵᱟᱠᱚ ᱟᱹᱜᱩ ᱵᱟᱲᱟᱭᱮᱫᱟ ᱾
ᱦᱚᱸ, ᱦᱮᱸ, ᱱᱤᱛᱳ ᱫᱚ, ᱵᱚᱨᱥᱟ ᱫᱤᱱ ᱥᱮᱴᱮᱨ ᱟᱠᱟᱱᱟ ᱾ ᱚᱱᱟ ᱠᱷᱟᱹᱛᱤᱨ, ᱦᱚᱭ ᱛᱚ, ᱵᱟᱠᱚ ᱟᱹᱜᱩ ᱭᱮᱫᱟ ᱾
ᱦᱮᱸᱻ! ᱟᱫᱚ, ᱱᱮᱛᱟᱨ ᱫᱚ, ᱱᱮᱛᱟᱨ ᱫᱚ ᱚᱱᱮ ᱴᱟᱭᱤᱢ ᱨᱮ, ᱠᱚᱞ ᱨᱮᱱᱟᱜ ᱫᱟᱜ ᱠᱚᱞᱮ, ᱧᱟᱢᱮᱫ ᱜᱮᱭᱟ, ᱟᱨᱠᱤ ᱾
ᱟᱪᱪᱷᱟ ᱟᱪᱪᱷᱟ ᱾ ᱦᱮᱸ, ᱱᱤᱛᱚᱜ ᱫᱚ ᱵᱷᱚᱨᱥᱟ ᱧᱚᱜ, ᱥᱮᱴᱮᱨ ᱟᱠᱟᱱᱟ ᱾ ᱠᱟᱹᱴᱤᱡ ᱫᱚ, ᱪᱮᱛᱟᱱ ᱨᱮ, ᱫᱟᱜ ᱨᱟᱠᱟᱵ ᱟᱠᱟᱱᱟ ᱾
ᱳᱸᱻ ᱾ ᱮᱭ ᱤᱱᱟᱹᱛᱮ, ᱟᱫᱚ ᱩᱱᱟᱹᱜ, ᱢᱟᱱᱮ, ᱠᱚᱥᱴᱚ ᱫᱚ, ᱵᱟᱝ ᱦᱩᱭᱩᱜᱼᱟ ᱾ ᱚᱱᱮ